ᱟᱸᱡᱚᱢᱚᱜ ᱠᱟᱱᱟ ᱤᱧᱟᱹᱜ᱾ ᱦᱮᱸ ᱢᱮᱱᱫᱟᱹᱧ ᱨᱚᱲ ᱟᱸᱡᱚᱢᱚᱜ ᱠᱟᱱᱟ ᱤᱧᱟᱹᱜ?
ᱦᱮᱸ ᱜᱚᱝᱠᱮ ᱟᱸᱡᱚᱢᱚᱜ ᱠᱟᱱᱟ ᱡᱚᱦᱟᱨ ᱜᱮ᱾ ᱦᱮᱸ ᱞᱟᱹᱭ ᱢᱮ ᱦᱮᱞᱳ ᱦᱮᱸ ᱟᱸᱡᱚᱢᱚᱜ ᱠᱟᱱᱟ ᱛᱚ ᱱᱟᱥᱮ ᱠᱚᱢ ᱧᱚᱜ ᱟᱸᱡᱚᱢᱚᱜ ᱠᱟᱱᱟ ᱵᱟᱹᱭ ᱵᱟᱹᱭ ᱧᱚᱜ ᱟᱸᱡᱚᱢᱚᱜ ᱠᱟᱱᱟ᱾
ᱚ᱾
ᱤᱧᱟᱹᱜ ᱨᱚᱲ ᱴᱷᱤᱠ ᱟᱸᱡᱚᱢᱚᱜ ᱠᱟᱱᱟ ᱥᱮ ᱦᱮᱸ ᱦᱮᱸ? ᱪᱮᱫ ᱮᱢ ᱢᱮᱱ ᱠᱮᱫᱟ ᱜᱚᱝᱠᱮ?
ᱢᱮᱱᱫᱟᱹᱧ ᱵᱟᱝ ᱡᱟᱦᱟᱱᱟᱜ ᱥᱟᱰᱮ ᱠᱚ ᱵᱟᱝ ᱟᱸᱡᱚᱢᱚᱜ ᱠᱟᱱᱟ ᱛᱚ?
ᱵᱟᱝ ᱵᱟᱝ ᱵᱟᱝ᱾ ᱵᱟᱝ ᱟᱸᱡᱚᱢᱚᱜ ᱠᱟᱱᱟ ᱡᱚᱛᱚ ᱢᱟ ᱴᱷᱤᱠ ᱜᱮᱭᱟ᱾
ᱟᱪᱪᱷᱟ᱾ ᱛᱟᱦᱚᱞᱮ ᱪᱮᱫ ᱤᱫᱤ ᱠᱟᱛᱮᱜ ᱞᱟᱝ ᱜᱟᱞᱢᱟᱨᱟᱣᱟ ᱡᱟᱦᱟᱱᱟᱜ ᱚᱱᱠᱟᱱᱟᱜ ᱩᱭᱦᱟᱹᱨ ᱢᱮᱱᱟᱜ ᱛᱟᱢᱟ?
ᱚ ᱢᱟ ᱟᱢᱜᱮ ᱪᱮᱫ ᱞᱮᱠᱟᱢ ᱩᱭᱦᱟᱹᱨ ᱟᱠᱟᱜᱼᱟ ᱥᱟᱛᱟᱢ ᱠᱚ᱾
ᱟᱪ -ᱪᱷᱟ᱾ ᱥᱟ ᱛᱟᱢ ᱞᱮᱠᱟᱱᱟᱜ ᱟᱨ ᱪᱟᱥ ᱤᱫᱤ ᱠᱟᱛᱮ ᱢᱟ ᱤᱧᱢᱟ ᱟᱹᱰᱤ ᱜᱟᱱ ᱤᱧ ᱜᱟᱞᱢᱟᱨᱟᱣ ᱠᱮ ᱟᱫᱚ ᱚᱱᱟ ᱫᱚ ᱦᱟᱜ ᱟᱫᱚ ᱵᱟᱝ ᱜᱟᱞᱢᱟᱨᱟᱣ ᱥᱟᱱᱟᱧ ᱠᱟᱱᱟ᱾
ᱦᱳᱭ ᱛᱚ ᱢᱟ᱾
ᱡᱷᱚᱛᱚ ᱦᱚᱲ ᱜᱮ ᱪᱟᱥ ᱤᱫᱤ ᱠᱟᱛᱮᱜ ᱠᱚ ᱜᱟᱞᱢᱟᱨᱟᱣ ᱮᱫᱟ᱾
ᱦᱮᱸ ᱚᱱᱟ ᱢᱟᱛᱚ ᱱᱤᱛᱚᱜ ᱢᱟ ᱚᱱᱟ ᱚᱠᱛᱚ ᱠᱟᱱ ᱜᱮᱭᱟ᱾ ᱟᱨ ᱚᱱᱟ ᱤᱫᱤ ᱠᱟᱛᱮᱫ ᱛᱤᱱᱟᱹᱜ ᱮᱢ ᱜᱟᱯᱟᱞ ᱢᱟᱨᱟᱣᱟ᱾
ᱟᱫᱚ ᱚᱱᱮ ᱫᱟᱜ ᱠᱚᱜᱮ ᱪᱮᱫᱠᱟᱭ ᱫᱟᱜ ᱮᱫᱟ ᱟᱯᱮᱥᱮᱜ?
ᱫᱟᱜ ᱫᱚ ᱫᱟᱜ ᱟᱞᱮ ᱠᱟᱱ ᱜᱮᱭᱟᱭ ᱥᱮᱛᱟᱜ ᱠᱷᱚᱱᱟᱜ ᱛᱮᱦᱮᱧ ᱦᱚᱸ ᱡᱮᱢᱚᱱᱮ ᱫᱟᱜ ᱵᱟᱲᱟ ᱠᱮᱫᱟ ᱢᱮᱱᱠᱷᱟᱱ ᱠᱷᱮᱛ ᱵᱟᱹᱫᱽ ᱨᱮᱫᱚ ᱚᱱᱠᱟ ᱵᱟᱝ ᱫᱟᱜᱚᱜ ᱠᱟᱱ ᱛᱟᱞᱮᱭᱟ᱾ ᱚᱲᱟᱜ ᱠᱚᱨᱮ ᱫᱚ ᱧᱮᱞᱚᱜ ᱠᱟᱱᱟ ᱫᱟᱜ ᱠᱤᱱᱛᱩ ᱠᱷᱮᱛ ᱵᱟᱹᱫᱽ ᱥᱮᱡ ᱪᱟᱞᱟᱜ ᱠᱟᱱ ᱠᱷᱟᱡ ᱧᱮᱞ ᱦᱩᱭᱩᱜ ᱠᱟᱱᱟ ᱚᱱᱠᱟ ᱢᱟᱱᱮ ᱵᱟᱝ ᱫᱟᱜ ᱠᱟᱱᱟ ᱨᱚᱦᱚᱭ ᱠᱚᱦᱚ ᱟᱹᱣᱨᱤ ᱞᱮ ᱫᱷᱩᱨᱟᱹᱜᱼᱟ ᱟᱞᱮ ᱫᱚ᱾
ᱟᱪᱪᱷᱟ ᱛᱟᱦᱞᱮ᱾ ᱟᱯᱮ ᱥᱮᱫ ᱫᱚ ᱚᱱᱠᱟ ᱵᱩᱨᱩ ᱠᱚ ᱢᱮᱱᱟᱜᱼᱟ ᱥᱮ ᱵᱟᱹᱱᱩᱜᱼᱟ ᱵᱤᱨ ᱠᱚ?
ᱵᱩᱨᱩ ᱫᱚ ᱢᱮᱱᱟᱜᱼᱟ ᱢᱮᱱᱠᱷᱟᱱ ᱚᱱᱠᱟ ᱤᱭᱟᱹ ᱵᱩᱨᱩ ᱫᱚ ᱵᱟᱝ ᱠᱟᱱᱟ ᱫᱚᱢᱮ ᱢᱟᱨᱟᱝ ᱵᱩᱨᱩ ᱫᱚ ᱵᱟᱝ ᱠᱟᱱᱟ ᱦᱚᱯᱚᱱ ᱧᱚᱜ ᱜᱮᱭᱟ᱾
ᱟᱪᱪᱷᱟ᱾ ᱴᱷᱤᱠ ᱴᱷᱤᱠ ᱦᱮᱸᱛᱚ ᱟᱫᱚ
ᱵᱩᱨᱩ ᱫᱚ ᱵᱟᱝ ᱠᱟᱱᱟ ᱱᱚᱣᱟ ᱫᱚ ᱨᱚᱦᱚᱭ ᱵᱟᱜᱟᱱ ᱵᱩᱨᱩ ᱠᱚ ᱟᱨ ᱪᱮᱫ ᱫᱷᱤᱨᱤ ᱰᱩᱝᱨᱤ ᱡᱟᱦᱟᱸ ᱫᱚᱠᱚ ᱢᱮᱛᱟᱜ᱾
ᱦᱮᱸ ᱦᱮᱸ ᱵᱩᱡᱷᱟᱹᱣ ᱫᱟᱲᱮᱜ ᱠᱟᱹᱱᱟᱹᱧ ᱱᱟᱜ ᱛᱟᱨᱯᱚᱨᱮ ᱱᱚᱝᱠᱟ ᱧᱮᱞ ᱟᱵᱚᱱ ᱱᱮᱛᱟᱨ ᱫᱚ ᱱᱟᱜ ᱩᱸᱫ ᱠᱚ ᱚᱢᱚᱱᱚᱜᱼᱟ᱾
ᱦᱩᱸ ᱦᱩᱸ,
ᱟᱫᱚ ᱟᱯᱮ ᱥᱮᱫ ᱚᱱᱠᱟ ᱩᱸᱫ ᱠᱚ ᱚᱢᱚᱱᱚᱜ ᱠᱟᱱᱟ ᱥᱮ ᱵᱟᱝ ᱯᱩᱴᱠᱟᱹ ᱠᱚ?
ᱵᱟᱝᱟ, ᱱᱚᱛᱮ ᱫᱚ ᱵᱟᱠᱚ ᱚᱢᱚᱱᱚᱜᱼᱟ ᱚᱱᱠᱟ ᱩᱸᱫ ᱠᱚᱫᱚ᱾ ᱱᱤᱭᱟᱹ ᱚᱠᱛᱚ ᱨᱮᱫᱚ, ᱟᱫᱚ ᱚᱱᱠᱟᱱᱟᱜ ᱤᱭᱟᱹ ᱢᱟ ᱵᱟᱹᱱᱩᱜᱼᱟ, ᱡᱟᱭᱜᱟ ᱢᱟ ᱵᱟᱹᱱᱩᱜᱼᱟ ᱱᱚᱛᱮ ᱫᱚ᱾
ᱟ ᱵᱤᱨ ᱠᱚ ᱵᱟᱹᱱᱩᱜᱼᱟ?
ᱵᱟ ᱵᱤᱨ ᱫᱚ ᱵᱟᱹᱱᱩᱜᱼᱟ ᱱᱚᱛᱮ ᱫᱚ᱾
ᱟᱪᱪᱷᱟ, ᱟ ᱛᱟᱦᱚᱞᱮ ᱟᱯ ᱟᱯᱮ ᱥᱮᱫ ᱫᱚ ᱡᱩᱫᱤ ᱱᱚᱝᱠᱟ ᱪᱟᱥ ᱠᱚ ᱵᱟᱝ ᱦᱩᱭ ᱞᱮᱱᱟ, ᱛᱟᱦᱚᱞᱮ ᱟᱫᱚ ᱚᱱᱠᱟ ᱪᱮᱫ ᱠᱚᱯᱮ ᱚᱱᱟ ᱟᱥᱯᱟᱥ ᱠᱚᱨᱮ ᱪᱮᱫ ᱠᱚ ᱠᱟᱹᱢᱤ ᱧᱟᱢᱚᱜᱼᱟ? ᱱᱮᱛᱟᱨ ᱫᱤᱱ ᱵᱟᱫ ᱠᱟᱛᱮ, ᱦᱳᱭ ᱮᱢᱱᱤ ᱫᱤᱱ ᱠᱚ ᱪᱮᱫ ᱠᱚᱠᱚ ᱠᱟᱹᱢᱤ ᱵᱟᱲᱟᱭᱟ?
ᱮᱢᱱᱤ ᱫᱤᱱ ᱫᱚ ᱱᱚᱠᱟ ᱚᱲᱟᱜ ᱠᱚᱨᱮᱱ ᱱᱟᱜ ᱠᱚ ᱜᱮᱠᱚ ᱠᱟᱹᱢᱤ ᱵᱟᱲᱟᱭᱟ ᱡᱟᱦᱟᱸ ᱯᱷᱟᱸᱠ ᱠᱟ ᱚᱲᱟᱜ ᱨᱮᱫᱚ ᱦᱩ ᱱᱩᱝᱠᱟ ᱥᱟᱦᱟᱱ ᱥᱟᱠᱟᱢ ᱵᱟᱲᱟᱭᱟᱠᱚ ᱯᱷᱟᱸᱠᱟ ᱫᱤᱱ ᱠᱚᱨᱮ ᱫᱚ, ᱟᱨ ᱡᱟᱦᱟᱸᱭ ᱚᱱᱠᱟ ᱠᱟᱹᱢᱤ ᱪᱟᱞᱟᱜ ᱞᱮᱠᱟ ᱫᱚ, ᱨᱳᱡᱽᱜᱟᱨ ᱞᱮᱠᱟ ᱛᱮᱫᱚ ᱱᱟᱦᱟᱜ ᱡᱟᱦᱟᱸᱭ ᱠᱚ ᱡᱩᱫᱤ ᱚᱱᱠᱟ, ᱚᱲᱟᱜ ᱠᱚᱠᱚ ᱵᱮᱱᱟᱣ ᱠᱷᱟᱱ ᱫᱚ ᱮᱢᱱᱤ ᱯᱷᱟᱸᱠᱟ ᱥᱚᱢᱚᱭ ᱨᱮᱫᱚ, ᱵᱮᱥᱤᱨ ᱵᱷᱟᱜᱽ ᱚᱲᱟᱜ ᱠᱚᱠᱚ ᱵᱮᱱᱟᱣ ᱟᱛᱚ ᱫᱟᱞᱟᱱ ᱚᱲᱟᱜ ᱠᱚ ᱟᱹᱰᱤ ᱦᱚᱲ ᱜᱮ ᱚᱱᱠᱟ ᱥᱚᱨᱠᱟᱨ ᱠᱷᱚᱱ ᱠᱚ, ᱧᱟᱢ ᱠᱟᱛᱮᱫ ᱠᱚ ᱚᱲᱟᱜ ᱜᱮᱭᱟ ᱥᱮ᱾
ᱟᱫᱚ ᱚᱱᱟ ᱠᱚᱨᱮ ᱠᱚ ᱪᱟᱞᱟᱣ ᱵᱟᱲᱟᱜ ᱜᱮᱭᱟ᱾
ᱟᱪᱪᱷᱟ᱾
ᱚᱱᱟ ᱠᱚᱨᱮ ᱠᱚ ᱠᱟᱹᱢᱤᱭᱟ, ᱟᱨ ᱱᱚᱝᱠᱟ ᱵᱟᱡᱟᱨ ᱠᱟᱹᱴᱤᱡ ᱥᱩᱨ ᱧᱚᱜ ᱜᱮᱛᱟᱞᱮᱭᱟ, ᱯᱮ ᱠᱤᱞᱳᱢᱤᱴᱟᱨ ᱜᱟᱱ ᱚᱱᱟ ᱠᱚᱨᱮ ᱦᱚᱸ ᱠᱟᱹᱢᱤ ᱧᱟᱢᱚᱜ ᱜᱮᱭᱟ ᱚᱱᱠᱟ᱾
ᱚᱱᱠᱟᱱᱟᱜ ᱠᱟᱹᱢᱤ ᱠᱚᱜᱮ ᱮᱱᱛᱮᱫ, ᱚᱲᱟᱜ ᱠᱟᱹᱢᱤ ᱠᱚᱜᱮ ᱫᱟᱞᱟᱱ ᱚᱲᱟᱜ ᱠᱟᱹᱢᱤ ᱠᱚ᱾
ᱫᱚᱱ ᱦᱟᱸᱜ ᱞᱟᱦᱟ ᱛᱮᱫᱚ ᱡᱮᱞᱮᱠᱟ ᱵᱩᱥᱩᱵ ᱚᱲᱟᱜ ᱛᱟᱦᱮᱸᱜ ᱠᱟᱱᱟ ᱴᱟᱹᱞᱤ ᱚᱲᱟᱜ ᱛᱟᱦᱮᱸᱜ ᱠᱟᱱᱟ᱾
ᱦᱩᱸ ᱦᱩᱸ, ᱦᱩᱸ
ᱤᱱ ᱚᱲᱟᱜ ᱟᱫᱚ ᱱᱮᱛᱟᱨ ᱫᱚ ᱟᱯᱮ ᱥᱮᱫ ᱫᱚ, ᱚᱝᱠᱟ ᱵᱩᱥᱩᱵ ᱚᱲᱟᱜ ᱠᱚᱫᱚ ᱢᱮᱱᱟᱜ ᱟᱥᱮ ᱵᱟᱹᱱᱩᱜᱼᱟ?
ᱱᱚᱛᱮ ᱫᱚ ᱵᱩᱥᱩᱵ ᱚᱲᱟᱜ ᱫᱚ, ᱵᱟᱹᱱᱩᱜ ᱞᱮᱠᱟᱜᱮ᱾ ᱱᱤᱛᱚᱜ ᱫᱚ ᱡᱚᱛᱚ ᱛᱚ ᱱᱚᱝᱠᱟ, ᱴᱤᱧ ᱠᱚᱜᱮ ᱠᱚ ᱞᱟᱜᱟᱣ ᱵᱟᱲᱟᱣ ᱠᱟᱜᱼᱟ᱾
ᱦᱩᱸ ᱪᱷᱟ ᱟᱨ ᱩᱱᱠᱩ ᱜᱟᱹᱭ ᱰᱟᱹᱝᱨᱤ ᱠᱚ ᱢᱮᱨᱚᱢ ᱠᱚ, ᱛᱚ ᱡᱮᱞᱮᱠᱟᱱ ᱜᱮ ᱱᱤᱛᱚᱜ ᱧᱮᱞᱚᱜᱚᱜ ᱠᱟᱱᱟ ᱠᱩ ᱵᱷᱤᱰᱤ ᱫᱚᱠᱚ ᱟᱫ ᱪᱟᱵᱟᱜ ᱠᱟᱱᱟ ᱞᱟᱦᱟᱛᱮ ᱡᱟᱦᱟᱸ ᱞᱮᱠᱟ ᱠᱚ ᱛᱟᱮᱡ ᱠᱟᱱᱟ, ᱟᱞᱮ ᱥᱮᱫ ᱟᱞᱮ ᱥᱮᱱᱟᱜ ᱤᱧ ᱞᱟᱹᱭ ᱫᱟ, ᱟᱫᱚ ᱟᱯᱮ ᱥᱮᱫ ᱫᱚ ᱪᱮᱫ ᱞᱮᱠᱟ ᱜᱟᱹᱭ ᱰᱟᱹᱝᱨᱤ?
ᱱᱚᱛᱮ ᱦᱚᱸ ᱵᱟᱹᱱᱩᱜ ᱠᱚ ᱞᱮᱠᱟ ᱜᱮ, ᱵᱷᱤᱰᱤ ᱢᱮᱨᱚᱢ ᱠᱚᱫᱚ᱾ ᱟᱹᱰᱤ ᱢᱤᱫ ᱵᱟᱨ ᱚᱲᱟᱜ ᱨᱮ, ᱢᱮᱱᱟᱜ ᱟᱠᱟᱫ ᱠᱚᱣᱟ᱾ ᱟᱹᱰᱤ ᱢᱤᱫ ᱵᱟᱨ ᱚᱲᱟᱜ ᱨᱮ᱾ ᱟᱨ ᱜᱟᱹᱭ ᱰᱟᱹᱝᱨᱤ ᱫᱚ ᱵᱟᱹᱱᱩᱜ ᱠᱚ ᱞᱮᱠᱟᱜᱮ, ᱱᱚᱸᱰᱮ ᱡᱟᱹᱱᱤᱡ ᱠᱷᱟᱱ ᱡᱟᱦᱟᱸ ᱛᱤᱱᱟᱹᱜ ᱜᱟᱱ ᱚᱲᱟᱜ ᱢᱮᱱᱟᱜᱼᱟ ᱚᱱᱟ ᱠᱚ ᱢᱩᱫᱽᱨᱮ ᱢᱚᱬᱮ ᱜᱚᱴᱟᱱ ᱜᱟᱱ ᱚᱲᱟᱜ ᱨᱮ ᱡᱟᱹᱱᱤᱡ ᱰᱟᱝᱨᱟ, ᱠᱟᱲᱟ ᱠᱚ ᱢᱮᱥᱟᱛᱮ ᱢᱮᱱᱟᱜ ᱠᱚᱣᱟ ᱟᱨ ᱵᱟᱹᱱᱩᱜ ᱠᱚᱛᱟ ᱠᱚᱣᱟ, ᱱᱤᱛᱳᱜ ᱢᱟ ᱟᱨᱚ ᱥᱤᱢ ᱟ ᱛᱚ ᱴᱟᱠᱴᱟᱨ ᱠᱚᱛᱮ ᱜᱮᱠᱚ ᱥᱤ ᱵᱟᱲᱟ ᱪᱚᱭᱮᱫ ᱟᱥᱮ ᱠᱷᱮᱛ ᱵᱟᱹᱫᱽ ᱠᱚᱢᱟ, ᱟᱫᱚ ᱡᱤᱱᱤᱥ ᱪᱚᱲᱟ ᱫᱚᱦᱚ ᱠᱟᱛᱮᱫ ᱢᱟ ᱡᱚᱜᱟᱣ ᱵᱟᱜᱟᱣ ᱞᱟᱜᱟᱜ ᱟᱥᱮ, ᱚᱱᱟ ᱤᱠᱷᱟᱹᱡ ᱛᱮ ᱥᱮ ᱪᱮᱫ ᱛᱮ ᱟᱫᱚ ᱱᱮᱛᱟᱨ ᱫᱚ ᱵᱟᱠᱚ ᱫᱚᱦᱚᱭᱮᱫ ᱠᱚᱣᱟ᱾
ᱮᱢᱱᱤ ᱵᱟᱨᱜᱤᱞ ᱦᱚᱲ ᱠᱚ, ᱢᱮᱱᱟᱜ ᱠᱚ ᱨᱮᱦᱚᱸ ᱡᱮ ᱚᱱᱠᱟᱱ ᱡᱟᱦᱟᱸᱱᱟᱜ ᱠᱟᱹᱢᱤ ᱪᱟᱯ ᱵᱟᱹᱱᱩᱜ ᱛᱟᱠᱚᱣᱟ ᱮᱱᱦᱚᱸ ᱵᱟᱠᱚ ᱫᱚᱦᱚᱭᱮᱫ ᱠᱚᱣᱟ ᱱᱮᱛᱟᱨ ᱫᱚ ᱚᱱᱠᱟ᱾
ᱦᱳᱭᱛᱚ᱾
ᱦᱩᱸ᱾
ᱦᱮᱸ ᱛᱟᱨᱯᱚᱨᱮᱱ ᱦᱟᱸᱜ ᱱᱤᱛᱚᱜ ᱦᱮᱸ᱾ ᱡᱮᱞᱮᱠᱟ ᱟᱵᱚ ᱞᱟᱦᱟ ᱛᱮᱫᱚ ᱱᱚᱝᱠᱟ ᱜᱟᱹᱭ ᱰᱟᱹᱝᱨᱤ ᱠᱚᱦᱚᱸ ᱵᱚᱱ ᱟᱹᱥᱩᱞᱚᱜ ᱠᱚ ᱛᱟᱦᱮᱸᱫ᱾ ᱱᱮᱛᱟᱨ ᱛᱟᱯᱚᱨᱮ ᱠᱟᱰᱟ ᱱᱟᱜ ᱫᱤᱥᱟᱹ ᱠᱮᱫᱟ ᱠᱟᱰᱟ ᱦᱚᱸ ᱞᱟᱦᱟ ᱛᱮᱠᱚ ᱟᱹᱥᱩᱞᱚᱜ ᱠᱟᱱ ᱛᱟᱦᱮᱸᱫ ᱱᱮᱛᱟᱨ ᱢᱟ ᱠᱟᱰᱟ ᱦᱚᱸ ᱵᱟᱝᱠᱚ ᱧᱮᱞᱚᱜ ᱠᱟᱱᱟ᱾ ᱟᱯᱮ ᱥᱮᱱ ᱦᱟᱸ ᱢᱤᱫ ᱠᱚᱣᱟ ᱥᱮ ᱵᱟᱹᱱᱩᱜ ᱠᱚᱣᱟ?
ᱦᱮᱸ ᱢᱮᱱᱟᱜ ᱫᱚ ᱚᱱᱮᱧ ᱢᱮᱱ ᱠᱮᱫ ᱟᱸ ᱵᱟᱨ ᱚᱲᱟᱜ ᱜᱟᱱ ᱨᱮᱱ ᱡᱟᱹᱱᱤᱡ ᱢᱮᱱᱟᱜ ᱟᱠᱟᱫ ᱠᱚᱣᱟ᱾
ᱠᱟᱰᱟ ᱠᱟᱰᱟ?
ᱦᱮᱸ ᱠᱟᱰᱟ ᱜᱮ᱾
ᱟᱪᱪᱷᱟ᱾
ᱠᱟᱰᱟ ᱜᱮ ᱵᱟᱨ ᱚᱲᱟᱜ ᱢᱮᱱᱟᱜ ᱟᱠᱟᱫ ᱠᱚᱣᱟ ᱾
ᱴᱷᱤᱠ ᱜᱮ ᱛᱟᱨᱯᱚᱨᱮ ᱱᱮᱛᱟᱨ ᱫᱚ ᱟᱨᱚ ᱱᱚᱝᱠᱟᱼᱼ ᱚ ᱟᱯᱮ ᱥᱮᱫ ᱫᱚ ᱱᱚᱝᱠᱟ ᱤᱭᱟᱹ ᱠᱮᱱᱮᱞ ᱠᱚ ᱢᱮᱱᱟᱜᱼᱟ?
ᱮᱸ ᱠᱮᱱᱮᱞ ᱫᱚ ᱟᱞᱮ ᱠᱷᱚᱱᱟᱜ ᱠᱟᱹᱴᱤᱡ ᱯᱷᱟᱨᱟᱠ ᱧᱚᱜ ᱱᱚᱝᱠᱟᱼᱼ ᱢᱚᱬᱮ ᱠᱤᱞᱳᱢᱤᱴᱟᱨ ᱜᱟᱱ ᱥᱟᱜᱤᱧ ᱨᱮ ᱢᱮᱱᱟᱜᱼᱟ ᱟᱞᱮ ᱫᱚ ᱵᱟᱞᱮ ᱧᱟᱢ ᱟᱠᱟᱫᱟ ᱚᱱᱟ ᱫᱚᱼᱼ
ᱪᱟᱥ ᱠᱚᱫᱚ ᱛᱟᱦᱚᱞᱮ ᱟᱯᱮ ᱫᱚ ᱵᱟᱝ ᱯᱮ ᱫᱟᱲᱮᱭᱟᱜ ᱜᱮᱭᱟ ᱚᱱᱟ ᱠᱮᱱᱮᱞ ᱫᱟᱜ ᱛᱮᱫᱚ?
ᱪᱟᱥ ᱠᱚ ᱫᱚ ᱟᱞᱮ ᱫᱚ ᱥᱮᱨᱢᱟ ᱡᱟᱹᱲᱤ ᱟᱥᱟ ᱵᱚᱨᱥᱟ ᱜᱮᱼᱼ
ᱛᱟᱦᱚᱞᱮ ᱠᱮᱱᱮᱞ ᱫᱟᱜ ᱫᱚ ᱢᱟᱱᱮ ᱵᱟᱯᱮ ᱧᱟᱢᱟ ᱧᱟᱢ ᱫᱚ?
ᱵᱟ ᱵᱟ ᱵᱟᱞᱮ ᱧᱟᱢᱟ ᱾ ᱚᱱᱟᱼᱼ ᱥᱮᱨᱢᱟ ᱡᱟᱹᱲᱤ ᱟᱥᱟ ᱵᱷᱚᱨᱥᱟ ᱜᱮ ᱟᱨ ᱱᱤᱭᱟᱹ ᱢᱤᱫ ᱥᱤᱡᱤᱱ ᱜᱮ ᱪᱟᱥᱚᱜ ᱛᱟᱞᱮᱭᱟ ᱪᱟᱥ ᱦᱚᱸ ᱾ ᱚᱱᱠᱟ ᱮᱴᱟᱜ ᱠᱤᱪᱷᱩ ᱪᱟᱥ ᱟᱵᱟᱫ ᱵᱟᱝᱞᱮ ᱫᱟᱲᱮᱭᱟᱜᱼᱟ ᱾ ᱟᱯᱮ ᱚᱱᱟ ᱠᱚᱨᱮ ᱫᱚ ᱛᱟᱦᱚᱞᱮ ᱪᱮᱫ? ᱪᱮᱫ ᱵᱚᱨᱥᱟ ᱛᱮ ᱱᱚᱝᱠᱟ ᱥᱮᱨᱢᱟ ᱡᱟᱹᱲᱤ ᱵᱚᱨᱥᱟ ᱜᱮ ᱯᱮ ᱨᱚᱦᱚᱭᱟ ᱥᱮ? ᱢᱮᱱᱟᱜ ᱛᱟᱯᱮᱭᱟ ᱢᱤᱱᱤ ᱠᱚ ᱥᱮᱞᱚ ᱠᱚ?
ᱤᱱᱟᱹ ᱵᱷᱚᱨᱥᱟ ᱫᱚ ᱵᱤᱥᱮᱥ ᱠᱟᱭᱛᱮ ᱟᱫᱚ ᱡᱩᱫᱤ ᱴᱷᱤᱠ ᱴᱷᱟᱠ ᱵᱟᱭ ᱥᱮᱨᱢᱟ ᱡᱟᱹᱲᱤᱭᱟ ᱥᱮ ᱡᱩᱫᱤᱭ ᱵᱟᱨ ᱠᱤᱪᱷᱩᱼᱼ ᱠᱤᱪᱷᱩ ᱡᱟᱦᱟᱸ ᱠᱷᱮᱛ ᱠᱚ ᱢᱮᱱᱟᱜᱼᱟ ᱾ ᱵᱟᱸᱫᱷ ᱨᱮᱭᱟᱜ ᱫᱟᱜ ᱛᱮᱜᱮ ᱦᱩᱭᱩᱜᱼᱟ ᱟᱫᱚ ᱡᱩᱫᱤ ᱴᱷᱤᱠᱼᱴᱷᱟᱠ ᱥᱮᱨᱢᱟ ᱡᱟᱹᱲᱤ ᱛᱮ ᱵᱟᱸᱫᱷ ᱜᱮ ᱵᱟᱝᱼᱼ ᱯᱮᱨᱮᱡᱚᱜᱼᱟ ᱛᱟᱦᱚᱞᱮ ᱛᱚ ᱱᱟᱜ ᱼᱼ ᱫᱟᱜ ᱱᱟᱜ ᱩᱱᱫᱤᱱᱟᱜ ᱵᱟᱝ ᱩᱱᱫᱤᱱ ᱵᱟᱝ ᱛᱟᱦᱮᱱᱟ ᱛᱚ ᱾ ᱟᱫᱚ ᱚᱱᱟ ᱯᱮᱨᱮᱡ ᱞᱮᱱᱠᱷᱟᱱ ᱫᱚ ᱱᱟᱜ ᱫᱟᱜ ᱛᱟᱦᱮᱸ ᱞᱮᱱᱠᱷᱟᱱ ᱟᱫᱚ ᱵᱟᱨ ᱫᱷᱟᱣ ᱪᱟᱥᱚᱜᱼᱟ ᱾ ᱠᱮᱱᱮᱞ ᱢᱮᱱᱟᱜᱼᱟ ᱡᱟᱦᱟᱸ ᱠᱮᱱᱮᱞ ᱞᱟᱛᱟᱨ ᱠᱚᱨᱮᱼᱼ ᱠᱷᱮᱛ ᱠᱚ ᱢᱮᱱᱟᱜᱼᱟ ᱱᱩᱠᱩ ᱫᱚ ᱱᱟᱜ ᱵᱟᱨ ᱫᱷᱟᱣ ᱪᱟᱥ ᱟᱫᱚ ᱦᱩᱭᱩᱜ ᱛᱟᱠᱚᱣᱟ, ᱠᱮᱱᱮᱞᱼᱼ ᱫᱟᱜ ᱡᱩᱫᱤ ᱫᱟᱜᱟ ᱮᱸᱥᱤᱛᱩᱝ ᱫᱤᱱ ᱛᱟᱦᱞᱮ ᱴᱷᱤᱠ ᱜᱮᱭᱟ ᱾ ᱟᱨ ᱵᱟᱠᱷᱟᱱ ᱫᱚ ᱵᱟᱝ ᱦᱩᱭᱩᱜᱼᱟ ᱾
ᱦᱮᱸ
ᱛᱟᱦᱚᱞᱮ ᱚᱯᱮ ᱫᱚ ᱥᱚᱵᱽᱡᱤ ᱠᱚᱫᱚ ᱪᱮᱫ ᱠᱚ ᱪᱟᱥ ᱵᱟᱥ ᱦᱩᱭᱩᱜ ᱜᱮᱭᱟ?
ᱥᱚᱵᱽᱡᱤ ᱫᱚ ᱱᱚᱝᱠᱟ ᱚᱱᱮ ᱡᱚᱠᱷᱚᱱ ᱦᱟᱸᱜ ᱦᱩᱲᱩ ᱠᱚ ᱠᱷᱮᱛ ᱵᱟᱹᱫᱽ ᱠᱷᱚᱱᱟᱜ ᱤᱨ ᱨᱟᱠᱟᱵᱼᱼ ᱠᱟᱵᱚᱜᱼᱟ ᱥᱮ ᱤᱱᱟᱹ ᱯᱚᱨ ᱜᱮ ᱚᱱᱟ ᱟᱹᱞᱩ ᱠᱚᱫᱚ ᱨᱚᱦᱚᱭᱚᱜᱼᱟᱼᱼ ᱟᱨ ᱚᱱᱟ ᱥᱟᱶᱛᱮ ᱦᱚᱸ ᱦᱟᱱᱟ ᱱᱟᱣᱟ ᱤᱭᱟᱹ ᱠᱚᱦᱟᱜᱼᱼ ᱠᱚ ᱨᱚᱦᱚᱭᱚᱜ ᱜᱮᱭᱟ ᱵᱮᱸᱜᱟᱲ ᱠᱚ ᱦᱮᱸ ᱟᱸᱡᱚᱢᱚᱜᱼᱼ ᱠᱟᱱᱟ ᱤᱧᱟᱹᱜ ᱟᱸᱡᱚᱢᱚᱜ ᱠᱟᱱᱟ ᱥᱮ ᱵᱟᱝ?
ᱦᱮᱸ ᱟᱸᱡᱚᱢᱤᱫᱟᱹᱧ ᱟᱸᱡᱚᱢᱤᱫᱟᱹᱧ ᱾
ᱱᱚᱝᱠᱟ ᱚᱱᱟ ᱥᱟᱶᱛᱮᱜᱮ ᱵᱮᱸᱜᱟᱲ ᱠᱚ ᱵᱤᱞᱟᱹᱛᱤ ᱠᱚᱫᱚ ᱨᱚᱦᱚᱭᱚᱜᱼᱟ ᱩᱱ ᱥᱩᱢᱟᱹᱭ ᱜᱮ ᱾
ᱚᱱᱟ ᱤᱱᱟᱹ ᱚᱠᱛᱚ ᱨᱮᱜᱮ ᱚᱱᱟ ᱡᱟᱦᱟᱸ ᱛᱤᱱᱟᱹᱜ ᱚᱱᱟ ᱵᱟᱸᱫᱷ ᱠᱚᱨᱮ ᱫᱟᱜ ᱠᱚ ᱛᱟᱦᱮᱱ ᱠᱷᱟᱱ ᱟᱨ ᱱᱚᱝᱠᱟ ᱪᱟᱹᱛ ᱵᱟᱹᱭᱥᱟᱹᱠᱷ ᱛᱮᱫᱚ ᱵᱟᱸᱫᱷ ᱠᱚᱨᱮ ᱦᱚᱸ ᱟᱸᱡᱮᱫᱚᱜ ᱜᱮᱭᱟ ᱱᱚᱛᱮ ᱫᱚ ᱢᱟᱱᱮ ᱩᱱᱟᱹᱜ ᱫᱟᱜ ᱨᱮᱱᱟᱜ ᱟᱭᱛᱟᱱ ᱵᱟᱹᱱᱩᱜᱼᱟ ᱾
ᱟᱪᱪᱷᱟ, ᱴᱷᱤᱠ ᱴᱷᱤᱠ ᱟᱞᱮ ᱥᱮᱫ ᱦᱚᱸ ᱚᱱᱠᱟᱜ ᱜᱮ ᱱᱟᱜ᱾ ᱪᱟᱥ ᱫᱚ ᱱᱚᱝᱠᱟ ᱟᱫᱚ ᱟᱹᱠᱷᱨᱤᱧ ᱞᱮᱠᱟ ᱫᱚ ᱟᱹᱰᱤ ᱠᱚᱢ ᱡᱟᱦᱟᱸᱭ ᱠᱚ ᱢᱟᱱᱮ ᱠᱷᱮᱛ ᱠᱚ ᱢᱮᱱᱟᱜ ᱛᱟᱠᱚᱣᱟ ᱡᱟᱹᱥᱛᱤ ᱡᱟᱹᱥ ᱛᱤ ᱱᱩᱠᱩ ᱫᱚ ᱟᱹᱠᱷᱨᱤᱧ ᱞᱟᱹᱜᱤᱫ ᱦᱚᱸᱠᱚ ᱪᱟᱥ ᱜᱮᱭᱟ ᱢᱟᱨᱟᱝ ᱢᱟᱨᱟᱝ ᱪᱟᱹᱥᱤ ᱠᱚ᱾ ᱱᱚᱝᱠᱟ ᱜᱮ ᱟᱹᱞᱩ ᱠᱚ ᱵᱮᱸᱜᱟᱲ ᱠᱚ ᱵᱤᱞᱟᱛᱤ ᱠᱚ ᱯᱮᱸᱭᱟᱡᱽ ᱦᱩᱭᱩᱜ ᱜᱮᱭᱟ ᱠᱚᱸᱰᱷᱟ
ᱦᱮᱸ,
ᱦᱚᱜ-ᱱᱟ ᱠᱚᱜᱮ ᱢᱩᱞᱟᱹ ᱠᱚ ᱛᱩᱲᱤ ᱠᱚ ᱪᱟᱥ ᱜᱮᱭᱟ ᱾
ᱦᱚᱸ ᱾
ᱚ ᱟᱨᱚ ᱦᱮᱱᱛᱟᱨ ᱫᱚ ᱱᱟᱦᱟᱜ ᱧᱮᱞᱚᱜᱚᱜ ᱠᱟᱱᱟ ᱮᱸ ᱛᱚᱨᱢᱩᱡᱽ ᱠᱚ ᱪᱟᱥ ᱮᱫᱟ ᱢᱤᱫ ᱵᱟᱨᱭᱟ ᱪᱟᱹᱥᱤ ᱠᱚ ᱮᱛᱚᱦᱚᱵ ᱟᱠᱟᱫᱟ ᱦᱟᱜ ᱾ ᱟᱪᱪᱷᱟ ᱾
ᱦᱳᱭ ᱟᱫᱚ ᱚᱱᱟ ᱫᱚ ᱢᱟ ᱠᱚᱢ ᱫᱟᱜ ᱛᱮᱢᱟ ᱵᱟᱭ ᱦᱩᱭᱩᱜ-ᱟ ᱥᱮ ᱡᱟᱹᱥᱛᱤ ᱧᱚᱜ ᱜᱮ ᱫᱟᱜ ᱫᱚ ᱞᱟᱹᱠᱛᱤᱜ-ᱟ ᱚᱱᱟ ᱫᱚ ᱾
ᱟᱪᱪᱷᱟ᱾ ᱟᱫᱚ ᱚᱱᱟ ᱠᱚᱫᱚ ᱡᱮᱞᱮᱠᱟ ᱦᱩᱭ ᱩᱜ ᱦᱚ ᱠᱟᱹᱣᱰᱤ ᱠᱚ ᱮᱱᱠᱷᱟᱱ ᱚᱱᱠᱟ ᱠᱷᱚᱨᱪᱟ ᱦᱚᱸ ᱢᱮᱱᱟᱜ-ᱟ ᱯᱩᱭᱞᱩ ᱨᱮ᱾ ᱡᱩᱫᱤ ᱞᱚᱥ ᱚᱜ ᱟᱢ ᱯᱩᱨᱟᱹ ᱟᱹᱰᱤ ᱜᱟᱡ ᱞᱚᱥ ᱚᱜ ᱛᱟᱢᱟ ᱦᱮᱸ ᱥᱮ ᱢᱤᱫ ᱫᱷᱟᱣ ᱨᱮᱜᱮ ᱟᱨ ᱦᱩᱭ ᱨᱮᱦᱚᱸ ᱠᱤᱱᱛᱩ ᱟᱹᱰᱤ ᱜᱟᱡ ᱦᱩᱭᱩᱜ-ᱟ ᱢᱤᱫ ᱫᱷᱟᱣ ᱨᱮᱜᱮ ᱾
ᱦᱮᱸ ᱢᱤᱫ ᱫᱷᱟᱣ ᱨᱮᱜᱮ, ᱚᱱᱟ ᱫᱚ ᱚᱱᱠᱟ ᱜᱮ ᱦᱮᱸ ᱾
ᱦᱮᱸ ᱾ ᱟᱨ ᱛᱟᱦᱞᱮ ᱱᱚᱝᱠᱟ ᱟᱯᱮ ᱥᱮᱫ ᱢᱟ ᱵᱤᱨ ᱠᱚᱢᱟ ᱱᱟᱦᱟᱜ ᱵᱟᱹᱱᱩᱜ ᱜᱮᱭᱟ ᱾ ᱛᱟᱦᱞᱮ ᱦᱟᱹᱛᱤ ᱠᱚᱫᱚ ᱵᱟᱠᱚ ᱪᱟᱞᱟᱜ ᱜᱮᱭᱟ ᱚᱱᱛᱮ ᱫᱚ, ᱪᱟᱥ ᱡᱮᱢᱚᱱ ᱟᱞᱮ ᱥᱮᱫ ᱫᱚ ᱦᱟᱹᱛᱤ ᱠᱚ ᱦᱮᱡ ᱞᱮᱱᱠᱷᱟᱱ ᱦᱩᱲᱩ ᱠᱚ ᱨᱚᱦᱚᱭ ᱨᱮᱦᱚᱸᱢ ᱡᱩᱫᱤ ᱚᱱᱠᱟᱱ ᱚᱠᱛᱚ ᱨᱮ ᱦᱮᱡ ᱮᱱᱟ ᱡᱷᱚᱛᱚ ᱠᱚ ᱡᱚᱢ ᱵᱟᱹᱲᱤᱡ ᱠᱮᱫᱟ ᱚᱱᱠᱟ ᱦᱩᱭᱩᱜ ᱜᱮᱭᱟ ᱾
ᱱᱚᱛᱮ ᱫᱚ ᱦᱟᱹᱛᱤ ᱠᱚᱫᱚ ᱦᱮᱡ ᱵᱚᱞᱛᱮ ᱚᱱᱠᱟ ᱡᱩᱫᱤ ᱠᱚ ᱟᱹᱰᱤ ᱠᱚ ᱞᱟᱜᱟᱣ ᱴᱷᱮᱥᱟᱣ ᱟᱞᱮ ᱞᱮᱠᱷᱟᱱ ᱠᱚ ᱦᱤᱡᱩᱜᱼᱟ ᱟᱨ ᱵᱟᱝᱠᱷᱟᱱ ᱫᱚ ᱵᱟᱝ ᱞᱮ ᱠᱟ ᱜᱮ ᱢᱮᱱ ᱜᱟᱱᱚᱜ-ᱟ ᱾ ᱡᱩᱫᱤ ᱦᱟᱱᱛᱮ ᱱᱟᱛᱮ ᱠᱷᱚᱱᱟᱜ ᱚᱱᱠᱟ ᱠᱚ ᱞᱟᱜᱟ ᱯᱟᱨᱚᱢ ᱠᱟᱠᱚᱣᱟ᱾
ᱟᱪᱪᱷᱟ ᱾ ᱟᱹᱰᱤ ᱱᱟᱯᱟᱭ ᱜᱮ ᱱᱟᱦᱟᱜ ᱦᱮᱸ ᱥᱮ ᱾
ᱦᱳᱭ ᱾
ᱛᱟᱦᱚᱞᱮ ᱟᱯᱮ ᱥᱮᱫ ᱢᱟ ᱟᱫᱚ ᱨᱚᱦᱚᱭ ᱞᱮᱠᱷᱟᱱ ᱜᱮ ᱢᱟᱱᱮ ᱡᱩᱫᱤ ᱴᱷᱤᱠ ᱴᱷᱟᱠ ᱚᱠᱛᱚ ᱨᱮ ᱫᱟᱜᱟ ᱦᱩᱭᱩᱜ-ᱟ ᱟᱞᱮ ᱥᱮᱫ ᱫᱚ ᱾ ᱱᱚᱜᱼᱚ ᱱᱚᱣᱟ ᱠᱚ ᱟᱨᱚ ᱞᱚᱠᱠᱷᱚ ᱫᱚᱦᱚᱭ ᱦᱩᱭᱩᱜᱼᱟ ᱾
ᱦᱮᱸ ᱾
ᱦᱟᱹᱛᱤ ᱦᱤᱡᱩᱜ ᱠᱟᱱᱟ ᱱᱚᱣᱟ ᱠᱚ ᱨᱚᱦᱚᱭ ᱠᱟᱛᱮᱫ ᱦᱚᱸ ᱵᱟᱝ ᱦᱩᱭᱩᱜᱼᱟ ᱱᱟᱦᱟᱜ ᱾
ᱟᱯᱮ ᱫᱚ ᱱᱚᱜ-ᱚᱭ ᱡᱟᱦᱟᱸ ᱦᱩᱲᱩ ᱠᱚ ᱵᱤᱞᱤᱜ ᱚᱠᱛᱚ ᱫᱚ ᱟᱨᱚ ᱩᱱᱫᱚ ᱵᱮᱥᱤ ᱜᱮ ᱵᱚᱛᱚᱨ ᱛᱟᱦᱮᱱᱟ ᱦᱟᱹᱛᱤ ᱠᱚᱨᱮᱱᱟᱜ ᱫᱚ ᱦᱮᱸ ᱥᱮ ᱾ ᱛᱟᱦᱚᱞᱮ ᱟᱯᱮ ᱫᱚ ᱦᱩᱲᱩ ᱯᱮ ᱦᱚᱨᱚᱭ ᱜᱮ ᱛᱟᱦᱮᱱᱟ? ᱱᱚᱝᱠᱟ ᱯᱟᱹᱦᱤᱞ ᱡᱮᱢᱚᱱ ᱦᱟᱱᱮ ᱧᱮᱞ ᱵᱟᱲᱟ ᱦᱩᱭ ᱟᱠᱟᱱᱟ ᱦᱟᱱᱮ ᱫᱟᱨᱮ ᱠᱚᱨᱮ ᱠᱚ ᱢᱟᱪᱟ ᱠᱚᱠᱚ ᱵᱮᱱᱟᱣ ᱠᱟᱜᱼᱟ ᱾ ᱟᱨ ᱠᱚ ᱦᱚᱨᱦᱚᱭ ᱛᱟᱦᱮᱱ ᱠᱷᱮᱛ ᱵᱟᱹᱫᱽ ᱠᱚ ᱧᱤᱫᱟᱹ ᱧᱩᱛᱟᱹ
ᱠᱟᱹᱴᱤᱡ ᱫᱚ ᱦᱮᱸ ᱥᱮ ᱾
ᱦᱮᱸ ᱾
ᱟᱫᱚ ᱱᱮᱛᱟᱨ ᱫᱚ ᱩᱱᱠᱩ ᱫᱚ ᱦᱤᱡᱩᱜ ᱨᱮᱦᱚᱸ ᱠᱚ ᱢᱟᱱᱮ ᱡᱚᱢ ᱟᱠᱚ ᱛᱤᱱᱟᱹᱜ ᱚᱱᱟ ᱠᱷᱚᱱ ᱡᱟᱥ ᱛᱤ ᱱᱚᱠᱥᱟᱱ ᱟᱠᱚ ᱦᱮᱸᱥᱮ ᱠᱷᱩᱛᱤ ᱟᱠᱚ, ᱦᱮᱸ ᱾ ᱦᱚᱸᱜᱚ ᱚᱱᱠᱟ ᱢᱤᱫᱴᱟᱝ ᱵᱮᱯᱟᱨ ᱾ ᱟᱫᱚ ᱱᱮᱛᱟᱨ ᱫᱚ ᱦᱟᱱᱟ ᱵᱤᱞᱮ ᱞᱮᱱᱠᱷᱟᱱ ᱚᱱᱟ ᱤᱨ ᱢᱮᱥ ᱤᱱ ᱠᱚ ᱦᱮᱡ ᱟᱠᱟᱱᱟ ᱛᱚ ᱚᱱᱟ ᱛᱮ ᱟᱹᱰᱤ ᱞᱚᱜᱚᱱ ᱤᱨ ᱠᱟᱛᱮ ᱤᱭᱟᱹ ᱜᱚᱫ ᱠᱟᱜ ᱦᱩᱭᱩᱜᱼᱟ ᱾ ᱡᱟᱹᱥᱛᱤ ᱫᱤᱱ ᱫᱚᱦᱚ ᱵᱟᱝ ᱜᱟᱱᱚᱜ-ᱟ, ᱦᱮᱸ ᱾ ᱚᱱᱟ ᱠᱚ ᱠᱟᱹᱴᱤᱡ ᱥᱩᱵᱤᱫᱟ ᱟᱠᱟᱱᱟ ᱾ ᱦᱮᱸ, ᱟᱫᱚ ᱱᱮᱛᱟᱨ ᱫᱚ ᱧᱮᱞᱚᱜᱚᱜ ᱠᱟᱱᱟ ᱟᱫᱚ ᱡᱷᱚᱛᱚ ᱢᱮᱥᱤᱱ ᱛᱮ ᱦᱳᱭᱳᱜ ᱠᱟᱱᱟ ᱾ ᱟᱫᱚ ᱦᱚᱲ ᱠᱚᱦᱚ ᱩᱱᱟᱹᱜ ᱵᱟᱠᱚ ᱞᱟᱜᱟᱜ ᱠᱟᱱᱟ ᱾ ᱦᱚᱲ ᱠᱚ ᱡᱟᱜᱮ ᱠᱟᱹᱢᱤ ᱠᱚᱠᱚ ᱧᱟᱢ ᱵᱟᱲᱟᱭᱮᱫ ᱛᱟᱦᱮᱫ ᱾ ᱦᱩᱲᱩ ᱤᱨ ᱠᱚ ᱫᱟᱞ ᱠᱚ, ᱚᱱᱟ ᱠᱚᱫᱚ ᱟᱫᱚ, ᱦᱩᱸ ᱾
ᱡᱟᱸᱦᱟ ᱛᱤᱱᱟᱹᱜ ᱨᱮᱜᱮᱡᱽ ᱚᱨ ᱚᱨᱮᱡ ᱦᱚᱲ ᱚᱱᱟ ᱠᱟᱹᱢᱤ ᱵᱟᱲᱟ ᱠᱚᱛᱮᱫ ᱠᱚ ᱟᱹᱥᱩᱞᱚᱜ ᱠᱟᱱ ᱛᱟᱦᱮᱸᱫ ᱟᱫᱚ ᱩᱱᱠᱩ ᱠᱚᱦᱚᱸ ᱱᱤᱛᱚᱜ ᱫᱚ ᱠᱟᱹᱢᱤ ᱵᱟ -ᱠᱚ ᱧᱟᱢᱮᱜᱼᱟ, ᱚᱱᱟ ᱪᱤᱠᱟᱹ ᱟᱫᱚ ᱪᱮᱫ
ᱵᱟᱦᱟᱨᱮ ᱠᱟᱹᱢᱤ ᱠᱚᱜᱮ ᱠᱚ ᱫᱟᱹᱲᱟᱜ ᱠᱟᱱᱟ ᱡᱟᱸᱦᱟᱸᱭ ᱠᱚ᱾
ᱥᱟᱺᱜᱤᱧ ᱥᱮᱫ ᱚᱱᱟ ᱵᱮᱜᱚᱨ ᱛᱚ ᱱᱦᱟᱜ ᱟᱨ ᱩᱯᱟᱹᱭ ᱢᱟ ᱵᱟᱝ ᱦᱩᱭᱩᱜ ᱠᱟᱱᱟ᱾ ᱟᱹᱛᱩ ᱚᱲᱟᱜ ᱠᱚᱨᱮ ᱚᱱᱠᱟ ᱠᱟᱹᱢᱤ ᱦᱚᱸ ᱵᱟᱭ ᱧᱟᱢᱚᱜ ᱠᱟᱱᱟ᱾ ᱚᱠᱛᱚ ᱨᱮᱦᱚᱸ ᱵᱟᱝ ᱧᱟᱢᱚᱜ ᱠᱟᱱᱟ ᱟᱨ ᱵᱟᱝ ᱚᱠᱛᱚ ᱥᱳᱚᱢᱚᱭ ᱢᱟᱛᱚ ᱩᱱᱢᱟ ᱵᱟᱝ ᱜᱮᱠᱚ ᱧᱟᱢᱟ᱾
ᱦᱩᱸ ᱱᱤᱛᱚᱜ ᱫᱚ ᱮᱢᱚᱱ ᱜᱮ ᱡᱩᱜᱽ ᱦᱮᱡ ᱟᱠᱟᱱᱟ ᱠᱟᱹᱢᱤ ᱞᱮᱠᱟ
ᱩᱸ ᱦᱮᱞᱳ ᱜᱚᱝᱠᱮ ᱨᱚᱲ ᱵᱟᱝ ᱟᱸᱡᱚᱢᱚᱜ ᱠᱟᱱ ᱛᱟᱢᱟ᱾